ᱦᱮᱸ ᱟᱸᱡᱚᱢᱚᱜ ᱠᱟᱱᱟ ᱦᱮᱸ ᱡᱚᱦᱟᱨ ᱜᱮ
ᱟᱪᱪᱷᱟ ᱱᱟᱯᱟᱭ ᱵᱟᱲᱟ ᱜᱮ
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱮᱭᱟ ᱟᱯᱮ ᱫᱚ
ᱦᱮᱸ ᱟᱞᱮ ᱠᱚᱦᱚᱸ ᱱᱟᱯᱟᱭ ᱵᱟᱲᱟ ᱜᱮ ᱱᱟᱦᱟᱜ
ᱚ
ᱟᱫᱚ ᱪᱮᱫ ᱠᱚ ᱥᱟᱛᱟᱢ ᱨᱮᱞᱟᱝ ᱨᱚᱯᱚᱲᱟ
ᱵᱟᱦᱟ ᱵᱟᱦᱟ ᱯᱚᱨᱚᱵᱽ
ᱦᱚᱸ ᱯᱚᱨᱚᱵᱽ ᱯᱚᱨᱵᱷᱟᱥ ᱵᱤᱥᱚᱭ ᱨᱮᱞᱟᱝ ᱨᱚᱯᱚᱲᱚᱜᱼᱟ ᱢᱟᱥᱮ ᱮᱛᱚᱦᱚᱵ ᱛᱟᱞᱟᱝ ᱢᱮ
ᱮᱸ ᱟᱯᱮᱥᱮᱫ ᱵᱟᱦᱟ ᱯᱚᱨᱚᱵ ᱦᱩᱭᱩᱜ ᱜᱮᱭᱟ?
ᱦᱮᱸ ᱟᱞᱮᱥᱮᱫ ᱦᱩᱭᱩᱜ ᱜᱮᱭᱟ ᱵᱟᱦᱟ ᱯᱚᱨᱚᱵᱽ ᱦᱚᱸ ᱥᱚᱦᱨᱟᱭ ᱯᱚᱨᱚᱵᱽ ᱦᱚᱸ ᱦᱩᱭᱩᱜ ᱜᱮᱭᱟ ᱦᱟᱜ ᱟᱯᱮᱥᱮᱫ
ᱦᱮᱸ ᱟᱞᱮ ᱥᱮᱫ ᱦᱚᱸ ᱦᱩᱭᱩᱜ ᱜᱮᱭᱟ ᱟᱫᱚ ᱵᱟᱦᱟ ᱯᱚᱨᱚᱵᱽ ᱫᱚ ᱛᱤᱱᱟᱹᱜ ᱫᱤᱱ ᱨᱮᱱᱟᱜ ᱠᱟᱱᱟ ᱛᱤᱱᱟᱹᱜ ᱫᱤᱱ ᱯᱮ ᱢᱟᱱᱟᱣᱟ ᱢᱟᱱᱮ
ᱦᱚᱸ ᱟᱞᱮ ᱥᱮᱫ ᱫᱚ ᱱᱟᱦᱟᱜ ᱵᱟᱦᱟ ᱯᱚᱨᱚᱵᱽ ᱫᱚ ᱯᱮ ᱢᱟᱦᱟ ᱞᱮ ᱢᱟᱱᱟᱣᱟ ᱟᱯᱮᱥᱮᱫ
ᱟᱞ ᱥᱮᱫ ᱦᱚᱸ ᱯᱮ ᱢᱟᱦᱟ
ᱟᱪᱪᱷᱟ ᱚᱠᱟ ᱪᱟᱸᱫᱳ ᱨᱮ ᱱᱟᱦᱟᱜ ᱯᱮ ᱵᱟᱦᱟᱜ ᱠᱟᱱ ᱛᱟᱵᱚᱱᱟ ᱟᱯᱮ ᱥᱮᱫ ᱫᱚ
ᱟᱞᱮ ᱫᱚ ᱱᱟᱜ ᱠᱷᱟᱱ ᱚᱱᱮ ᱱᱮᱰᱟ ᱜᱚᱴᱟ ᱠᱟᱛᱮᱫ ᱞᱮ ᱵᱟᱦᱟᱜᱼᱟ ᱯᱷᱟᱹᱜᱩᱱ ᱵᱟᱠᱷᱟᱱ ᱯᱷᱟᱹᱜᱩᱱ ᱨᱮᱱᱟᱜ ᱢᱩᱪᱟᱹᱫ
ᱚ
ᱟᱨ ᱵᱟᱠᱷᱟᱱ ᱚᱱᱟ ᱪᱟᱹᱛ ᱵᱚᱸᱜᱟ ᱥᱮᱫ ᱚᱱᱟ ᱟᱞᱮ ᱫᱚ ᱡᱟᱹᱥᱛᱤ ᱫᱚ ᱚᱱᱟ ᱦᱳᱞᱤ ᱡᱟᱦᱟᱸᱚᱱᱮ ᱫᱤᱠᱩ ᱠᱚᱣᱟᱜ ᱦᱳᱞᱤ ᱦᱩᱭᱩᱜ ᱫᱚ
ᱦᱮᱸ
ᱚᱱᱟ ᱛᱟᱭᱚᱢ ᱛᱤᱱᱟᱹᱜ ᱯᱩᱱ ᱢᱚᱬᱮ ᱫᱤᱱ ᱛᱟᱭᱚᱢ ᱞᱮ ᱵᱟᱦᱟᱜᱼᱟ
ᱟᱞᱮ ᱥᱮᱫ ᱫᱚ ᱱᱟᱦᱟᱜ ᱯᱷᱟᱹᱜᱩᱱ ᱢᱩᱞᱩᱜ ᱢᱚᱬᱮ ᱢᱟᱦᱟ ᱨᱮᱞᱮ ᱵᱟᱦᱟᱜᱼᱟ
ᱟᱪᱪᱷᱟ
ᱟᱞᱮ ᱥᱮᱫ ᱫᱚ ᱱᱟᱦᱟᱜ ᱟᱫᱚ ᱪᱮᱫ ᱞᱮᱠᱟ ᱚᱱᱟ ᱠᱚᱨᱮᱱᱟᱜ ᱠᱟᱹᱢᱤ ᱠᱚ ᱱᱟᱦᱟᱜ ᱵᱟᱦᱟ ᱠᱚᱨᱮᱱᱟᱜ ᱟᱯᱮ ᱥᱮᱫ ᱫᱚ
ᱦᱩᱸᱻ ᱠᱟᱹᱢᱤ ᱫᱚ ᱚᱠᱟᱴᱟᱜ ᱠᱟᱹᱢᱤᱧ ᱞᱟᱹᱭᱟ ᱢᱟᱱᱮ ᱯᱩᱭᱞᱳ ᱫᱤᱱ ᱠᱷᱚᱱᱟᱜ᱾ ᱩᱢ ᱢᱟᱦᱟ ᱦᱤᱞᱚᱜ ᱠᱷᱚᱱᱟᱜ᱾
ᱮᱸᱻ ᱩᱢ ᱢᱟᱦᱟ ᱦᱤᱞᱟᱹᱜ ᱫᱚ ᱮᱱ ᱦᱤᱞᱚᱜ ᱫᱚ ᱡᱚᱛᱚ ᱦᱚᱲ ᱪᱷᱚᱸᱪ ᱪᱷᱚᱲᱟ ᱠᱟᱛᱮᱜ ᱟᱭᱩᱵ ᱱᱟᱭᱠᱮ ᱫᱚ ᱮᱱ ᱨᱟᱪᱟ ᱨᱮᱜᱮ ᱜᱤᱛᱤᱡᱼᱟᱭ᱾ ᱮᱱ ᱦᱤᱞᱚᱜ ᱫᱚ ᱡᱚᱛᱚ ᱦᱚᱲ ᱠᱚ ᱛᱤᱠᱤ ᱥᱚᱵᱚᱫᱟ ᱜᱮᱸᱫᱟᱜ ᱠᱚ᱾ ᱥᱟᱱᱟᱢᱟᱜ ᱟᱨ ᱧᱤᱫᱟᱹ ᱵᱮᱲᱟ ᱟᱭᱩᱵ ᱵᱮᱲᱟ ᱥᱮᱫ ᱱᱟᱭᱠᱮ ᱚᱲᱟᱜ ᱛᱮ ᱪᱟᱞᱟᱣ ᱠᱟᱛᱮᱜ ᱨᱩᱢ ᱠᱚ ᱰᱟᱠᱟᱣ ᱠᱚᱣᱟ ᱵᱚᱸᱜᱟ ᱵᱩᱨᱩ ᱠᱚ ᱦᱚᱦᱚ ᱟᱠᱚᱣᱟ ᱤᱱᱟᱹ ᱛᱟᱭᱚᱢ ᱮᱱᱮᱡ ᱥᱮᱨᱮᱧ ᱞᱟᱜᱽᱲᱮ ᱮᱱᱮᱡ ᱥᱮᱨᱮᱧ ᱦᱩᱭᱩᱜᱼᱟ ᱨᱩᱢ ᱰᱟᱠᱟᱭ ᱛᱟᱭᱚᱢ ᱯᱚᱨᱮ ᱫᱚ ᱢᱟᱱᱮ ᱵᱚᱸᱜᱟ ᱥᱩᱢᱟᱹᱱ ᱛᱟᱭᱚᱢ ᱮᱱᱮᱡ ᱥᱮᱨᱮᱧ ᱦᱩᱭ ᱛᱟᱭᱚᱢ ᱫᱚ ᱯᱚᱨᱮᱨ ᱫᱤᱱ ᱥᱮᱛᱟᱜ ᱮᱱᱟ ᱟᱫᱚ ᱥᱟᱹᱨᱫᱤ ᱢᱟᱦᱟ
ᱮᱱ ᱦᱤᱞᱳᱜ ᱫᱚ ᱠᱚᱲᱟ ᱜᱤᱫᱟᱹᱨ ᱠᱚ ᱫᱚ ᱥᱮᱛᱟᱜ ᱨᱮ ᱩᱢ ᱯᱷᱟᱨᱪᱟ ᱠᱟᱛᱮᱫ
ᱪᱟᱞᱟᱜ ᱟᱠᱚ ᱡᱟᱦᱮᱨ ᱥᱮᱫ ᱟᱨ ᱟᱭᱳ ᱦᱚᱲ ᱦᱚᱸᱠᱚ ᱪᱟᱞᱟᱜᱼᱟ᱾
ᱱᱟᱭᱠᱮ ᱠᱚ ᱤᱫᱤᱭᱮᱭᱟ ᱥᱮᱛᱟᱜ ᱨᱮᱜᱮ᱾ ᱟᱨᱻ ᱡᱟᱦᱟᱸ ᱚᱱᱮ ᱥᱤᱢ ᱠᱚᱠᱚ ᱵᱚᱸᱜᱟ ᱠᱚᱣᱟ ᱛᱟᱨ ᱯᱚᱨᱮ ᱥᱚᱲᱮ ᱠᱚ ᱦᱩᱭᱩᱜᱼᱟ ᱮᱱ ᱦᱤᱞᱚᱜ ᱫᱚ ᱚᱸᱰᱮ ᱜᱮ ᱡᱚᱢ-ᱧᱩ ᱫᱚ᱾ ᱥᱚᱲᱮ ᱠᱟᱛᱮᱫ ᱠᱚ ᱡᱚᱢᱟ ᱡᱚᱛᱚ ᱦᱚᱲ ᱟᱛᱳ ᱨᱮᱱ᱾ ᱟᱨ ᱮᱱᱮᱡ ᱥᱮᱨᱮᱧ ᱠᱟᱛᱮᱜ ᱢᱟᱱᱮ ᱢᱟᱡᱟᱱ ᱛᱮᱫᱚ ᱠᱚ ᱟᱹᱜᱩᱭᱮᱭᱟ ᱚᱲᱟᱜ ᱾ ᱱᱟᱭᱠᱮ ᱫᱚ ᱾
ᱦᱚᱭ ᱮᱠᱟᱞ ᱥᱟᱹᱨᱤᱜᱮ ᱾ ᱟᱹᱻ ᱡᱟᱦᱟᱸ ᱞᱮᱠᱟ ᱟᱞᱮ ᱫᱤᱥᱚᱢ ᱦᱚᱸ ᱱᱟᱦᱟᱜ ᱵᱟᱦᱟ ᱵᱚᱸᱜᱟ ᱫᱚ᱾ ᱯᱮ ᱢᱟᱦᱟ ᱜᱮᱞᱮ ᱢᱟᱱᱟᱣᱟ ᱟᱫᱚ ᱡᱟᱦᱟᱸ ᱞᱮᱠᱟ ᱱᱚᱜᱼᱚᱭ ᱞᱟᱹᱭ ᱠᱮᱜᱼᱟ ᱵᱤᱱ ᱯᱟᱹᱦᱤᱞ ᱢᱟᱦᱟ ᱫᱚ ᱱᱷᱟᱜ ᱟᱞᱮ ᱥᱮᱫ ᱦᱚᱸ ᱮᱱ ᱦᱤᱞᱚᱜ ᱫᱚ ᱚᱸᱻ ᱵᱟᱦᱟ ᱟᱛᱟᱝ ᱞᱮ ᱢᱮᱛᱟᱜᱼᱟ᱾ ᱡᱟᱦᱟᱸ ᱫᱚ ᱵᱚᱸᱜᱟ ᱵᱩᱨᱩ ᱦᱩᱭᱩᱜᱼᱟ ᱚᱱᱟ ᱢᱟᱲᱟᱝ ᱦᱤᱞᱚᱜ ᱫᱚ ᱡᱟᱦᱟᱸ ᱞᱮᱠᱟ ᱱᱚᱜᱼᱚᱭ ᱡᱟᱦᱮᱨ ᱥᱟᱹᱲᱤᱢ ᱠᱚᱞᱮ ᱫᱟᱞᱚᱵᱟ ᱱᱷᱟᱜᱟᱸᱜ
ᱦᱮᱸ ᱚᱱᱟ ᱫᱚ ᱤᱧ ᱦᱚᱧ ᱦᱤᱲᱤᱧ ᱞᱮᱫᱼᱟ ᱢᱟᱱᱮ ᱩᱢ ᱢᱟᱦᱟ ᱦᱤᱞᱚᱜ ᱜᱮ ᱡᱟᱦᱮᱨ ᱥᱟᱹᱲᱤᱢ ᱫᱚ ᱠᱚ ᱫᱟᱞᱚᱜᱼᱟ᱾
ᱦᱮᱸ ᱟᱫᱚ ᱮᱱᱦᱤᱞᱚᱜ ᱜᱮ ᱦᱟᱜ ᱚᱱᱮ ᱵᱟᱦᱟ ᱥᱮᱸᱫᱽᱨᱟ ᱠᱚᱫᱚ᱾ ᱞᱮ ᱪᱟᱞᱟᱜᱼᱟ ᱟᱨ
ᱢᱟᱱᱮ ᱩᱢ ᱢᱟᱦᱟ ᱦᱤᱞᱚᱜ ᱨᱮᱜᱮ ᱵᱟᱦᱟ ᱯᱮ ᱥᱮᱸᱫᱽᱨᱟ ᱟᱹᱜᱩ ᱠᱟᱜᱼᱟ᱾
ᱦᱚᱭ ᱟᱨ ᱮᱱ ᱦᱤᱞᱚᱜ ᱧᱤᱫᱟᱹ ᱥᱮᱫ ᱫᱚ ᱱᱟᱦᱟᱜ ᱡᱟᱦᱟᱸ ᱱᱟᱭᱠᱮ ᱵᱟᱵᱟ ᱴᱷᱮᱡ ᱦᱮᱸᱦᱚᱟᱭ ᱟᱨ ᱚᱸᱰᱮ ᱜᱮ ᱱᱟᱦᱟᱜ ᱮᱸ ᱟᱞᱮᱥᱮᱫ ᱫᱚ ᱱᱟᱭᱠᱮ ᱡᱟᱜᱽᱨᱚᱱ ᱞᱮ ᱢᱮᱱᱟ᱾ ᱮᱱ ᱦᱤᱞᱚᱜ ᱫᱚ ᱩᱱᱤᱭᱟᱜ ᱟᱵᱚ ᱵᱟᱦᱟ ᱵᱟᱦᱟ ᱵᱚᱸᱜᱟ ᱤᱫᱤ ᱠᱟᱛᱮᱫ ᱞᱮ ᱵᱤᱱᱛᱤ ᱵᱟᱠᱷᱮᱲᱟ ᱾ ᱥᱮᱞᱮ ᱥᱮᱨᱮᱧ ᱫᱩᱨᱟᱹᱝᱟ ᱱᱟᱦᱟᱜ ᱟᱨ ᱫᱚᱥᱟᱨ ᱦᱤᱞᱚᱜ ᱥᱮᱛᱟᱜ ᱫᱚ ᱚᱼᱱᱟᱭᱠᱮ ᱵᱟᱵᱟ ᱫᱚ ᱚᱻ ᱡᱟᱦᱮᱨ ᱜᱟᱲᱛᱮ ᱱᱟᱦᱟᱜ ᱞᱮ ᱮᱱᱮᱡ ᱟᱹᱜᱩᱭᱮᱭᱟ᱾ ᱟᱨᱻ ᱩᱱᱮ ᱮᱱᱮ ᱟᱹᱜᱩ ᱠᱟᱛᱮᱫ ᱫᱚ ᱱᱟᱦᱟᱸᱜ ᱵᱚᱸᱜᱟᱼᱵᱩᱨᱩ ᱥᱟᱹᱛ ᱠᱟᱛᱮᱫ ᱫᱚ ᱵᱟᱦᱟ ᱠᱚᱭ ᱦᱟᱹᱴᱤᱧᱟ ᱱᱟᱦᱟᱜ ᱟᱨᱦᱚᱸ ᱡᱚᱛᱚ ᱦᱚᱲ ᱜᱮ ᱱᱟᱦᱟᱜ ᱵᱚᱞᱮ ᱠᱚᱲᱟ ᱠᱩᱲᱤ ᱥᱮ ᱜᱚᱜᱚ ᱵᱟᱵᱟ ᱠᱚ ᱡᱚᱛᱚ ᱠᱚᱛᱮ ᱜᱮ ᱵᱟᱦᱟ ᱠᱚ ᱦᱟᱹᱴᱤᱧ ᱵᱟᱲᱟ ᱠᱟᱛᱮᱫ ᱫᱚ ᱟᱨ ᱮᱱ ᱦᱤᱞᱚᱜ ᱫᱚ ᱟᱫᱚ ᱞᱮ ᱟᱨᱦᱚᱸᱞᱮ ᱮᱱᱮᱡ ᱨᱩᱣᱟᱹᱲᱮᱭᱟ ᱩᱱ ᱫᱚ ᱟᱭᱟᱜ ᱚᱲᱟᱜ ᱛᱮ ᱚᱱᱠᱟ ᱱᱟᱦᱟᱜ ᱮᱱᱹ ᱮᱱᱦᱤᱞᱚᱜ ᱫᱚ ᱱᱟᱱᱟᱜ ᱟᱨ ᱟᱢ ᱢᱟ ᱟᱢ ᱞᱟᱹᱭ ᱛᱟᱞᱟᱝ ᱢᱮ ᱚᱱᱛᱮ ᱪᱮᱫ ᱞᱮᱠᱟ?
ᱦᱮᱸ ᱟᱨ ᱟᱞᱮ ᱫᱚ ᱤᱱᱟᱹ ᱦᱤᱞᱚᱜ ᱜᱮ ᱥᱟᱹᱨᱫᱤ ᱢᱟᱦᱟ ᱦᱤᱞᱚᱜ ᱜᱮ ᱮ ᱡᱮ ᱨᱩᱢ ᱵᱚᱸᱜᱟ ᱠᱚᱠᱚ ᱟᱬᱜᱚᱱᱟ ᱡᱚᱠᱷᱚᱱ ᱱᱟᱭᱠᱮ ᱡᱟᱦᱮᱨ ᱨᱮ ᱪᱟᱞᱟᱣ ᱠᱟ ᱠᱟᱛᱮᱜ ᱵᱚᱸᱜᱟ ᱵᱩᱨᱩ ᱣᱟᱠᱚᱣᱟᱭ ᱟᱨ ᱥᱮᱨᱮᱧ ᱚᱬᱦᱮᱸ ᱛᱟᱞᱟ ᱛᱮ ᱵᱚᱸᱜᱟ ᱵᱩᱨᱩ ᱮᱱ ᱦᱤᱞᱳᱜ ᱦᱚᱸᱠᱚ ᱟᱬᱜᱚᱱᱟ ᱟᱨ ᱮᱱ ᱦᱤᱞᱚᱜ ᱜᱮ ᱵᱟᱦᱟ ᱫᱚᱠᱚ ᱥᱮᱸᱫᱽᱨᱟ ᱟᱹᱜᱩᱭᱟ ᱵᱚᱸᱜᱟ ᱜᱮ ᱢᱟᱱᱮ ᱚᱱᱟ ᱡᱟᱦᱮᱨ ᱨᱮᱜᱮ ᱫᱟᱨᱮ ᱛᱟᱦᱮᱱᱟ ᱛᱚ ᱥᱟᱨᱡᱚᱢ ᱫᱟᱨᱮ ᱢᱟᱛᱠᱚᱢ ᱫᱟᱨᱮ ᱛᱟᱦᱚᱞᱮ ᱚᱸᱰᱮ ᱠᱷᱚᱱ ᱜᱮᱠᱚ ᱛᱤᱭᱟᱹᱜᱟ ᱟᱨ ᱚᱱᱟ ᱜᱮ ᱮᱸ ᱥᱟᱱᱟᱢ ᱦᱚᱲ ᱠᱚ ᱟᱛᱟᱝᱟ ᱟᱨ ᱮᱱᱮᱡ ᱡᱟᱦᱮᱨ ᱨᱮᱦᱚᱸ ᱠᱚ ᱮᱱᱮᱡ ᱠᱮᱫᱟ ᱤᱱᱟᱹ ᱛᱟᱭᱚᱢ ᱱᱟᱭᱠᱮ ᱫᱚ ᱚᱲᱟᱜ ᱠᱚ ᱟᱹᱜᱩ ᱠᱮᱫᱮᱜ ᱜᱮ ᱟᱨᱼᱼ ᱢᱟᱹᱡᱷᱤ ᱦᱟᱲᱟᱢ ᱛᱷᱟᱱ ᱡᱟᱦᱟᱸ ᱚᱸᱰᱮ ᱦᱚᱸᱠᱚ ᱮᱱᱮᱡ ᱦᱚᱴᱚᱣᱟᱜᱼᱟ ᱛᱮ ᱟᱠᱷᱲᱟ ᱟᱨ ᱱᱟᱭᱠᱮ ᱚᱲᱟᱜ ᱠᱚ ᱵᱚᱞᱚᱭᱮᱱ ᱜᱮ ᱤᱱᱟᱹ ᱛᱟᱭᱚᱢ ᱵᱚᱸᱜᱟ ᱠᱚᱠᱚ ᱥᱩᱢᱟᱹᱱ ᱠᱚᱣᱟ ᱟᱨ ᱟᱫᱚ ᱮᱸᱜᱼ ᱞᱟᱜᱽᱬᱮ ᱠᱚᱠᱚ ᱮᱱᱮᱡᱟ ᱥᱟᱨᱟ ᱧᱤᱫᱟᱹ ᱜᱮ ᱟᱸ ᱞᱟᱜᱽᱬᱮ ᱰᱟᱦᱟᱨ ᱟᱨ ᱛᱟᱭᱚᱢ ᱯᱚᱨᱮ ᱤᱱᱟᱹ ᱫᱚᱥᱟᱨ ᱫᱤᱱ ᱫᱚ ᱦᱩᱭᱩᱜ ᱠᱟᱱᱟ ᱛᱮᱥᱟᱨᱟᱜ ᱫᱤᱱ ᱡᱟᱦᱟᱸ ᱚᱱᱟ ᱫᱚ ᱦᱩᱭᱩᱜ ᱠᱟᱱᱟ ᱡᱟᱞᱮ ᱢᱟᱦᱟ ᱮᱱ ᱦᱤᱞᱚᱜ ᱫᱚ ᱞᱟᱜᱽᱲᱮ ᱜᱮᱠᱚ ᱮᱱᱮᱡ ᱥᱮᱨᱮᱧᱟ ᱫᱟᱜ ᱟᱨ ᱞᱟᱸᱫᱟ ᱜᱟᱱᱚᱜ ᱦᱚᱲ ᱡᱟᱦᱟᱸᱭ ᱠᱚ ᱩᱱᱠᱩ ᱫᱚ ᱫᱟᱜ ᱠᱚ ᱠᱚ ᱫᱩᱞ ᱡᱚᱱᱚᱜᱼᱟ ᱟᱨᱼ ᱩᱢ ᱦᱟᱺᱰᱤ ᱯᱟᱹᱣᱨᱟᱹ ᱠᱚ ᱩᱸᱜᱦ ᱠᱟᱹᱴᱤᱡ ᱠᱚ ᱧᱩᱣᱟᱜᱼᱟ ᱤᱱᱟᱹᱜᱮ ᱟᱨ ᱡᱚᱢ ᱧᱩ ᱡᱟᱦᱟᱸ ᱞᱮᱠᱟ ᱦᱩᱭᱩᱜᱼᱟ ᱯᱮᱲᱟ ᱠᱚᱠᱚ ᱛᱟᱦᱮᱱᱟ ᱱᱚᱝᱠᱟ
ᱦᱳᱭ ᱱᱚᱶᱟ ᱮᱠᱟᱞ ᱫᱚ ᱥᱟᱹᱨᱤᱜᱮ ᱡᱟᱦᱟᱸ ᱞᱮᱠᱟ ᱱᱚᱜ ᱚᱭ ᱡᱮ ᱯᱮ ᱢᱟᱦᱟᱸ ᱟᱞ ᱥᱮᱫ ᱫᱚ ᱯᱨᱚᱛᱷᱚᱢ ᱵᱟᱦᱟ ᱟᱛᱟᱝ ᱞᱮ ᱢᱮᱱᱟ ᱟᱨ ᱫᱚᱥᱟᱨ ᱦᱤᱞᱳᱜ ᱫᱚ ᱱᱟᱦᱟᱜ ᱥᱟᱹᱨᱫᱤ ᱢᱟᱦᱟ ᱟᱸ ᱥᱟᱹᱨᱫᱤ ᱢᱟᱦᱟ ᱟᱹᱱ ᱦᱤᱞᱳᱜ ᱜᱮ ᱱᱟᱦᱟᱜ᱾ ᱟᱸᱻ ᱮᱱᱦᱤᱞᱳᱜ ᱫᱚ ᱡᱟᱦᱟᱸᱭ ᱞᱟᱸᱫᱟ ᱥᱟᱹᱜᱟᱹᱭ ᱟᱨ ᱩᱱᱠᱩ ᱫᱚ ᱱᱟᱦᱟᱜ ᱩᱱᱠᱩ ᱫᱚ ᱫᱟᱜ ᱠᱚᱠᱚ ᱫᱩᱞ ᱡᱚᱝᱟᱱᱟ ᱟᱨ ᱚᱱᱮ ᱚᱱᱠᱟ ᱠᱚ ᱠᱷᱮᱞᱟ ᱱᱟᱦᱟᱜ ᱮᱱᱦᱤᱞᱳᱜ ᱫᱚ ᱮᱱᱮᱡ ᱥᱮᱨᱮᱧ ᱟᱨ ᱫᱚᱥᱟᱨ ᱫᱚᱥᱟᱨ ᱦᱤᱞᱳᱜ ᱫᱚ ᱱᱟᱦᱟᱜ ᱟᱞᱮ ᱫᱚ ᱤᱭᱟᱹ ᱢᱮᱛᱟᱜ ᱠᱟᱱᱟ ᱢᱩᱪᱟᱹᱫ ᱢᱟᱦᱟ ᱟᱫᱚ ᱱᱟᱦᱟᱜ ᱪᱮᱫ ᱞᱮ ᱢᱮᱱᱟ ᱚᱱᱟ ᱛᱷᱚᱲᱟ ᱠᱟᱹᱴᱤᱡ ᱞᱤᱧ ᱦᱤᱲᱤᱧ ᱟᱠᱟᱫᱟ ᱟᱨ ᱮᱱᱦᱤᱞᱳᱜ ᱫᱚ ᱟᱸᱻ ᱟᱞᱮᱥᱮᱫ ᱫᱚ ᱱᱟᱦᱟᱜ ᱡᱟᱦᱟᱸ ᱟᱵᱚᱨᱮᱱ ᱯᱤᱞᱪᱩ ᱦᱟᱲᱟᱢ ᱯᱤᱞᱪᱩ ᱵᱩᱲᱤ᱾
ᱦᱳᱭ᱾
ᱩᱱᱠᱤᱱᱟᱜ ᱧᱩᱛᱩᱢ ᱛᱮ ᱱᱟᱦᱟᱜ ᱮᱱᱦᱤᱞᱳᱜ ᱫᱚ ᱪᱷᱟᱹᱴᱭᱟᱹᱨ ᱠᱚ ᱦᱩᱭᱩᱜᱼᱟ ᱱᱟᱦᱟᱜ᱾
ᱚᱻ᱾
ᱚᱱᱠᱟ ᱟᱞᱮ ᱥᱮᱫ ᱫᱚᱞᱮ ᱦᱩᱭ ᱦᱚᱪᱚᱭᱟ᱾
ᱚ᱾ ᱟᱪᱷᱟ ᱦᱩᱸᱢ ᱟᱞᱮ ᱫᱚ ᱱᱚᱣᱟ ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ᱾ ᱱᱚᱝᱠᱟ ᱞᱮ ᱞᱟᱹᱭᱼᱟ ᱯᱮᱭᱟ ᱢᱟᱦᱟ᱾
ᱴᱷᱤᱠ ᱜᱮᱭᱟ ᱚᱱᱟ ᱤᱫᱤ ᱠᱟᱛᱮᱫ ᱫᱚ᱾ ᱟᱨ ᱥᱚᱨᱦᱟᱭ ᱵᱚᱸᱜᱟ ᱫᱚ ᱛᱚᱵᱮ ᱪᱮᱫ ᱞᱮᱠᱟ ᱯᱮ ᱢᱟᱱᱟᱣᱼᱟ?
ᱮᱸᱻ ᱥᱚᱨᱦᱟᱭ ᱫᱚ ᱚᱱᱟ ᱫᱚ ᱩᱸᱢ ᱢᱚᱬᱮ ᱥᱤᱧ ᱢᱚᱬᱮ ᱧᱤᱫᱟᱹ ᱠᱟᱱᱟ ᱢᱮᱱᱠᱷᱟᱱ ᱟᱝ ᱵᱟᱨ ᱫᱤᱱ ᱜᱮᱞᱮ ᱢᱟᱱᱟ ᱢᱟᱱᱮ ᱩᱢ ᱢᱟᱦᱟ ᱢᱤᱫ ᱫᱤᱱ ᱟᱨ ᱚᱱᱮ ᱠᱷᱩᱱᱴᱟᱹᱣ ᱡᱮᱫᱤᱱ ᱤᱱᱟᱹ ᱵᱟᱨ ᱫᱤᱱ ᱜᱮ ᱟᱫᱚ ᱡᱟᱹᱥᱛᱤ ᱫᱤᱱ ᱫᱚ ᱢᱚᱬᱮ ᱢᱟᱦᱟ ᱜᱮ ᱢᱚᱬᱮ ᱢᱟᱦᱟ ᱫᱚ ᱚᱱᱠᱟ ᱫᱚ ᱢᱟᱱᱮ ᱛᱟ ᱛᱚ ᱵᱟᱝᱞᱮ ᱢᱟᱱᱟᱣᱫᱟ᱾ ᱚᱱᱠᱟ ᱮᱱᱮᱡ ᱥᱮᱨᱮᱧ ᱨᱩᱥᱤᱠᱟ ᱠᱚᱦᱚᱸ ᱵᱟᱹᱱᱩᱜ ᱠᱚᱣᱟ ᱟᱨ ᱜᱤᱫᱽᱨᱟᱹ ᱠᱚᱦᱚᱸ ᱚᱱᱠᱟ ᱚᱲᱟᱜ ᱨᱮ ᱵᱟᱠᱚ ᱛᱟᱦᱮᱱ ᱜᱮᱭᱟ ᱛᱚ ᱟᱨ ᱡᱟᱦᱟᱸᱭ ᱢᱟᱱᱮ ᱮᱱᱮᱡ ᱥᱮᱨᱮᱧ ᱯᱟᱹᱨᱩᱠᱷᱤᱭᱟᱹ ᱜᱮᱭᱟ ᱠᱚ ᱚᱱᱠᱟᱱ ᱦᱚᱲ ᱠᱚᱦᱚᱸ ᱱᱤᱛᱚᱜ ᱫᱚ ᱟᱹᱰᱤ ᱡᱟᱹᱥᱛᱤ ᱵᱟᱹᱱᱩᱜ ᱠᱚᱣᱟ ᱠᱚᱢ ᱞᱮᱠᱷᱟ ᱴᱷᱚᱜ ᱢᱤᱫ ᱵᱟᱨ ᱠᱚ ᱧᱟᱢᱚᱜᱼᱟ ᱟᱫᱚ ᱚᱱᱟᱛᱮ ᱚᱱᱠᱟ ᱡᱮ ᱚᱱᱟ ᱚᱱᱟ ᱤᱫᱤ ᱠᱟᱛᱮᱜ ᱡᱮ ᱢᱚᱬᱮ ᱢᱟᱦᱟ ᱡᱮ ᱢᱟᱱᱟᱣ ᱟᱠᱚ ᱚᱱᱟ ᱫᱚ ᱵᱟᱝ ᱦᱩᱭᱩᱜ ᱠᱟᱱᱟ ᱱᱤᱛᱚᱜ ᱫᱚ᱾
ᱟᱪᱪᱷᱟ ᱟᱸ ᱟᱯᱮ ᱫᱚ ᱥᱚᱨᱦᱟᱭ ᱫᱚ ᱱᱟᱦᱟᱜ ᱚᱠᱟ ᱪᱟᱸᱫᱳ ᱨᱮᱯᱮ ᱢᱟᱱᱟᱣᱮᱫ ᱛᱟᱵᱚᱱᱟ?
ᱟᱞᱮ ᱫᱚ ᱱᱚᱣᱟ ᱥᱚᱨᱦᱟᱭ ᱵᱚᱸᱜᱟ ᱨᱮᱜᱮᱞᱮ ᱢᱟᱱᱟᱣᱟ᱾
ᱟᱪᱪᱷᱟ᱾ ᱦᱳᱭ ᱡᱟᱦᱟᱸ ᱞᱮᱠᱟ ᱟᱵᱚᱣᱟᱜ ᱞᱮᱠᱷᱟ ᱢᱮᱱᱟᱜᱼᱟ ᱪᱟᱸᱫᱚ ᱞᱮᱠᱷᱟ ᱠᱚ ᱚᱱᱠᱟᱜᱮ᱾ ᱥᱚᱨᱦᱟᱭ ᱵᱚᱸᱜᱟ ᱨᱮᱜᱮ ᱟᱞᱮ ᱦᱚᱸ ᱱᱟᱦᱟᱜ ᱞᱮ ᱢᱟᱱᱟᱣ ᱜᱮᱭᱟ᱾ ᱟᱨ ᱟᱞᱮ ᱦᱚᱸ ᱱᱟᱦᱟᱜ ᱢᱚᱬᱮ ᱢᱟᱦᱟ ᱜᱮᱞᱮ ᱢᱟᱱᱟᱣᱟ ᱟᱫᱚ ᱡᱟᱦᱟᱸ ᱞᱮᱠᱟ ᱟᱞᱮ ᱥᱮᱫ ᱫᱚᱞᱮ ᱢᱮᱱ ᱢᱮᱛᱟᱜ ᱠᱟᱱᱟ ᱯᱟᱹᱦᱤᱞ ᱢᱟᱦᱟ ᱟᱫᱚ ᱩᱢ ᱢᱟᱦᱟ ᱤᱱᱟᱹ ᱠᱟᱛᱮᱫ ᱫᱚ ᱫᱟᱠᱟᱭ ᱢᱟᱦᱟᱸ ᱢᱟᱱᱮ ᱵᱚᱸᱜᱟᱟᱭ ᱢᱟᱦᱟ ᱦᱚᱹᱞᱮ ᱢᱮᱱ ᱜᱮᱭᱟ ᱤᱱᱟᱹ ᱠᱟᱛᱮᱫ ᱠᱷᱩᱱᱴᱟᱹᱜ ᱢᱟᱦᱟ ᱤᱱᱟᱹ ᱠᱟᱛᱮᱫ ᱡᱟᱹᱞᱤ ᱢᱟᱦᱟ᱾ ᱟᱨ ᱤᱱᱟᱹ ᱠᱟᱛᱮᱫ ᱫᱚ ᱠᱮᱴᱮᱡ ᱞᱟᱯᱩᱜ ᱠᱚᱦᱚᱸᱞᱮ ᱢᱮᱱᱼᱟ᱾ ᱟᱯᱮᱥᱮᱫ ᱫᱚ ᱪᱮᱫ ᱞᱮᱠᱟᱯᱮ ᱢᱮᱱᱼᱟ?
ᱟᱞᱮᱥᱮᱫ ᱫᱚ ᱚᱱᱮ ᱵᱟᱨᱭᱟ ᱫᱤᱱ ᱜᱮᱛᱚ ᱟᱫᱚ ᱩᱱᱟᱹᱜ ᱢᱚᱬᱮ ᱜᱚᱴᱟᱝ᱾ ᱢᱟᱱᱮ ᱫᱤᱱ ᱨᱮᱱᱟᱜ ᱧᱩᱛᱩᱢ ᱫᱚ ᱚᱱᱠᱟ ᱵᱟᱰᱟᱭ ᱵᱟᱹᱱᱩᱜᱼᱟ᱿
ᱟᱪᱪᱷᱟ ᱦᱳᱭ ᱟᱫᱚ ᱚᱱᱟ ᱦᱚᱸ ᱟᱞᱮ ᱵᱷᱮᱜᱟᱨ ᱵᱷᱮᱜᱟᱨ ᱜᱮᱞᱮ ᱮᱸ ᱚᱱᱠᱟ ᱜᱮᱞᱮ ᱮᱱᱮᱡ ᱥᱮᱨᱮᱧᱟ ᱵᱷᱮᱜᱟᱨ ᱵᱷᱮᱜᱟᱨ ᱥᱮ ᱵᱚᱸᱜᱟ ᱵᱩᱨᱩ᱾ ᱡᱟᱦᱟᱸ ᱞᱮᱠᱟ ᱯᱟᱹᱦᱤᱞ ᱢᱟᱦᱟ ᱫᱚ ᱱᱚᱜᱼᱚᱭ ᱜᱚᱴ ᱵᱚᱸᱜᱟ ᱡᱟᱦᱟᱸ ᱫᱚ ᱵᱟᱹᱭᱦᱟᱹᱲ ᱠᱷᱚᱱ ᱮᱸ ᱮᱱ ᱦᱤᱞᱚᱜ ᱫᱚᱞᱮ ᱵᱚᱸᱜᱟᱭᱟ ᱵᱟᱹᱭᱦᱟᱹᱲ ᱨᱮ ᱟᱨ ᱫᱚᱥᱟᱨ ᱦᱤᱞᱚᱜ ᱡᱟᱦᱟᱸ ᱫᱚ ᱚᱲᱟᱜ ᱵᱚᱸᱜᱟ ᱦᱤᱞᱚᱜ ᱫᱚ ᱦᱮᱸ ᱱᱤᱡᱮᱨ ᱱᱤᱡᱮᱨ ᱮᱸ ᱜᱷᱟᱨᱚᱸᱡᱽ ᱨᱮ ᱵᱚᱸᱜᱟ ᱵᱩᱨᱩ ᱦᱩᱭᱩᱜᱼᱟ ᱟᱨ ᱠᱷᱩᱱᱴᱟᱹᱣ ᱢᱟᱦᱟ ᱦᱤᱞᱚᱜ ᱫᱚ ᱱᱟᱦᱟᱜ
ᱮᱱ ᱦᱤᱞᱚᱜ ᱫᱚ ᱮᱸᱭ ᱠᱷᱟᱹᱞᱤ ᱜᱮ ᱟᱯᱮ ᱚᱲᱟᱜ ᱦᱚᱲ ᱥᱩᱢᱩᱝ ᱯᱮ ᱛᱟᱸᱦᱮᱱᱟ ᱥᱮ ᱢᱟᱱᱮ ᱟᱯᱮ ᱵᱷᱟᱹᱭ ᱵᱷᱟᱭᱟᱛ ᱠᱚ ᱡᱷᱚᱛᱚ ᱠᱚ ᱛᱟᱸᱦᱮᱱᱟ᱾
ᱦᱮᱸ ᱩᱱᱠᱩ ᱦᱚᱸ ᱡᱩᱫᱤ ᱱᱮᱣᱛᱟ ᱵᱷᱟᱨᱛᱤ ᱠᱚ ᱧᱟᱢᱟ ᱥᱮ ᱱᱮᱣᱛᱟ ᱵᱷᱟᱨ ᱛᱮ ᱠᱚ ᱛᱟᱦᱮᱱᱟ ᱛᱚᱵᱮ ᱠᱷᱟᱱ ᱫᱚ ᱩᱱᱠᱩ ᱦᱚᱸᱠᱚ ᱥᱮᱞᱮᱫ ᱫᱟᱲᱮᱭᱟᱜ ᱜᱮᱭᱟ ᱟᱨ ᱵᱟᱝᱠᱷᱟᱱ ᱫᱚ ᱡᱩᱫᱤ ᱱᱮᱣᱛᱟ ᱵᱷᱟᱨ ᱛᱮ ᱵᱟᱠᱚ ᱛᱟᱦᱮᱱ ᱠᱷᱟᱡ ᱫᱚ ᱮᱱᱮᱫ ᱪᱤᱠᱟᱹᱭᱟᱢ ᱱᱤᱡᱮ ᱜᱷᱟᱨᱚᱸᱡᱽ ᱢᱚᱛᱚᱡ ᱛᱮᱦᱚᱸ ᱯᱟᱨᱚᱢ ᱦᱩᱭᱩᱜᱼᱟ
ᱦᱳᱭ ᱦᱳᱭ ᱚᱸ
ᱟᱨ ᱡᱟᱦᱟᱸ ᱞᱮᱠᱟ ᱞᱤᱧ ᱞᱟᱹᱭ ᱠᱮᱜᱼᱟ ᱱᱚᱜᱼᱚᱭ ᱠᱷᱩᱱᱴᱟᱹᱣ ᱦᱤᱞᱚᱜ ᱮᱱᱦᱤᱞᱳᱜ ᱫᱚ ᱥᱮᱛᱟᱜ ᱠᱷᱚᱱ ᱮᱸ ᱥᱮᱛᱟᱜ ᱨᱮ ᱵᱚᱸᱜᱟᱵᱩᱨᱩ ᱵᱟᱲᱟ ᱠᱟᱛᱮᱫ ᱮᱱ ᱦᱤᱞᱚᱜ ᱫᱚ ᱜᱟᱹᱭ ᱠᱟᱰᱟ ᱪᱟᱨᱦᱟᱣ ᱠᱚ ᱞᱟᱹᱜᱤᱫ ᱟᱹᱛᱩ ᱟᱹᱛᱩ ᱞᱮ ᱫᱟᱬᱟᱱᱟ ᱟᱨ ᱡᱟᱦᱟᱸ ᱞᱮᱠᱟ ᱡᱟᱞᱤ ᱢᱟᱦᱟ ᱦᱤᱞᱳᱜ ᱮᱱᱦᱤᱞᱳᱜ ᱫᱚ ᱱᱟᱜ ᱟᱸ ᱠᱩᱲᱤ ᱠᱚᱲᱟ ᱮᱠᱚᱢ ᱩᱰᱩᱠᱚᱜ-ᱟᱞᱮ ᱟᱨ ᱜᱷᱟᱨᱚᱸᱡᱽ ᱜᱷᱟᱨᱚᱸᱡᱽ ᱞᱮ ᱚᱸ ᱡᱟᱹᱞᱮ ᱤᱫᱤᱭᱟ ᱱᱚᱝᱠᱟ ᱞᱮ ᱨᱟᱹᱥᱠᱟᱹᱜ ᱼᱟ ᱮᱫᱚᱢ ᱟᱞᱮ ᱥᱮᱫ ᱫᱚ ᱟᱹᱰᱤ ᱡᱟᱠ ᱡᱚᱢᱚᱠ ᱜᱮ ᱦᱩᱭᱩᱜᱼᱟ ᱢᱚᱬᱮ ᱥᱤᱧ ᱢᱚᱬᱮ ᱧᱤᱫᱟᱹ ᱜᱮ ᱢᱟᱱᱮ ᱱᱚᱛᱮ ᱫᱚ ᱨᱟᱹᱥᱠᱟᱹ ᱜᱮ ᱦᱩᱭᱩᱜ ᱜᱮᱭᱟ᱾
ᱚᱧᱜ
ᱚᱱᱠᱟᱱᱟᱜ
ᱱᱚᱶᱟ ᱫᱚ ᱥᱟᱵ ᱫᱚᱦᱚ ᱞᱟᱹᱠᱛᱤ ᱢᱮᱱᱟᱜᱼᱟ ᱟᱨ ᱡᱮᱢᱚᱱ ᱟᱞᱮ ᱥᱮᱫ ᱫᱚ ᱱᱚᱣᱟ ᱫᱚ ᱟᱫ ᱪᱟᱵᱟ ᱠᱟᱱᱟ ᱵᱟᱹᱱᱩᱜᱼᱟ ᱚᱝᱠᱟ ᱫᱚ ᱦᱩᱸ ᱞᱟᱹᱭᱟᱜᱼᱟ ᱠᱚ ᱢᱚᱬᱮ ᱥᱤᱧ ᱢᱚᱬᱮ ᱧᱤᱫᱟᱹ ᱠᱤᱱ ᱢᱮᱱᱠᱷᱟᱱ ᱫᱚ ᱚᱱᱠᱟ ᱫᱚ ᱵᱟᱝ ᱦᱩᱭᱩᱜᱼᱟ ᱩᱱᱟᱹᱜ ᱨᱟᱹᱥᱠᱟᱹ ᱡᱟᱠ ᱡᱚᱢᱚᱠ ᱫᱚ ᱚᱱᱟ ᱠᱷᱩᱱᱴᱟᱹᱣ ᱦᱤᱞᱳᱜ ᱡᱮᱫᱤᱱ ᱮᱱᱦᱤᱞᱚᱜ ᱜᱮ ᱠᱟᱹᱴᱤᱡ ᱨᱟᱹᱥᱠᱟᱹ ᱦᱳᱭᱱᱟ ᱚᱱᱟ ᱪᱷᱟᱲᱟ ᱫᱚ ᱟᱫᱚ ᱵᱟᱝ ᱦᱩᱭᱩᱜᱼᱟ
ᱚᱱᱮᱞᱤᱧ ᱢᱮᱱ ᱠᱮᱭᱟ ᱟᱞᱮ ᱥᱮᱫ ᱫᱚ ᱮᱠᱫᱚᱢ ᱢᱚᱬᱮ ᱥᱤᱧ ᱢᱚᱬᱮ ᱧᱤᱫᱟᱹ ᱵᱚᱞᱮ ᱮᱨᱚᱠᱚᱢ ᱡᱢᱚᱠ ᱡᱩᱢᱩᱚᱠ ᱥᱟᱰᱮᱭᱟ ᱞᱟᱛᱟᱨ ᱴᱚᱞᱟ ᱪᱮᱛᱟᱱ ᱴᱚᱞᱟ ᱛᱟᱞᱟ ᱴᱚᱞᱟ ᱜᱚᱴᱟ ᱴᱟᱺᱰᱤ ᱵᱚᱞᱮ ᱟᱸᱫᱳᱲ ᱜᱮ ᱛᱟᱦᱮᱱᱟ ᱛᱩᱢᱫᱟᱜ ᱴᱟᱢᱟᱠ ᱛᱤᱨᱭᱟᱹ ᱵᱟᱱᱟᱢ ᱠᱚ ᱨᱚᱠᱚᱢ ᱨᱟᱹᱥᱠᱟᱹ ᱜᱮ ᱮᱱᱛᱮᱫ ᱟᱹᱭᱠᱟᱹᱜᱼᱟ ᱚᱱᱟᱛᱮ ᱡᱚᱛᱚ ᱜᱮ ᱦᱚᱨᱚᱜ ᱵᱟᱸᱫᱮ ᱠᱚᱦᱚᱸ
ᱚᱱᱮ ᱢᱩᱪᱟᱹᱫ ᱫᱤᱱ ᱡᱟᱦᱟᱸ ᱚᱱᱮ ᱯᱮᱴᱮᱡ ᱞᱟᱯᱩᱜ ᱢᱟᱦᱟ ᱡᱟᱦᱟᱸᱟᱢ ᱞᱟᱹᱭ ᱠᱮᱫ ᱚᱱᱟ ᱚᱱᱟ ᱫᱤᱱ ᱫᱚ ᱪᱮᱫ ᱠᱟᱭᱟᱯᱮ ᱚᱱᱟ ᱢᱟᱦᱟ ᱫᱚ
ᱦᱮᱸ ᱚᱱᱟ ᱢᱟᱦᱟ ᱠᱚᱫᱚ ᱱᱟᱦᱟᱜ ᱮᱸ ᱮᱱᱦᱤᱞᱳᱜ ᱫᱚ ᱚᱱᱠᱟᱟᱜᱮ ᱡᱟᱦᱟᱸ ᱞᱮᱠᱟ ᱥᱚᱨᱚᱦᱨᱟᱭ ᱠᱚ ᱪᱮᱫ ᱞᱮᱠᱟ ᱯᱟᱨᱚᱢ ᱵᱟᱲᱟᱭᱮᱱᱟ ᱚᱱᱟ ᱠᱚ ᱡᱟᱣᱨᱟ ᱧᱟᱯᱟᱢ ᱠᱟᱛᱮᱫ ᱟᱪᱪᱷᱟ ᱱᱟᱦᱟᱜ ᱚᱠᱛᱚ ᱠᱚᱦᱚᱸ ᱦᱩᱭᱮᱱ ᱛᱟᱞᱟᱝ